ᱦᱮᱞᱳ᱾
ᱦᱮᱸ ᱦᱮᱞᱳ ᱨᱚᱲ ᱟᱸᱡᱚᱢᱚᱜ ᱠᱟᱱᱟ ᱥᱮ?
ᱦᱮᱸ ᱢᱮᱱᱫᱟᱹᱧ ᱨᱚᱲ ᱟᱸᱡᱚᱢᱚᱜ ᱠᱟᱱᱟ?
ᱦᱳᱭ ᱨᱚᱲ ᱧᱟᱢᱚᱜ ᱠᱟᱱ
ᱟ ᱮᱸ ᱡᱚᱦᱟᱨ ᱜᱮ᱾
ᱦᱳᱭ ᱡᱚᱦᱟᱨ ᱜᱮ᱾
ᱟᱸ ᱥᱟᱹᱜᱩᱱ ᱥᱮᱛᱟᱜ᱾
ᱥᱟᱹᱜᱩᱱ ᱥᱮᱛᱟᱜ᱾
ᱦᱳᱭ ᱛᱟᱦᱞᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ? ᱦᱮᱸ ᱟᱹᱞᱤᱧ ᱮᱠᱷᱚᱱ ᱱᱟᱯᱟᱭ ᱜᱮ ᱦᱮᱱᱟᱜ ᱞᱤᱧᱟᱹ, ᱟᱵᱮᱱ ᱜᱮ ᱪᱮᱫ ᱞᱮᱠᱟ?
ᱟᱹᱞᱤᱧ ᱦᱚᱸ ᱱᱟᱯᱟᱭ ᱜᱮ, ᱱᱤᱛᱚᱜ ᱫᱚ ᱵᱮᱥ ᱵᱟᱲᱟ ᱜᱮ᱾
ᱦᱮᱸ ᱟᱨ ᱚᱲᱟᱜ ᱠᱚᱨᱮ ᱚᱲᱟᱜ ᱠᱚᱨᱮᱱ ᱩᱱᱠᱩ
ᱚᱲᱟᱜ ᱠᱚᱨᱮᱱ ᱦᱚᱸ ᱦᱮᱸ ᱚᱲᱟᱜ ᱠᱚᱨᱮᱱ ᱦᱚᱸ ᱢᱚᱸᱡᱽ ᱵᱟᱲᱟᱭ ᱜᱮ ᱡᱚᱛᱚ ᱦᱚᱲ ᱜᱮ
ᱚ
ᱦᱳᱭ
ᱟᱨ ᱛᱟᱦᱞᱮ ᱱᱤᱛᱚᱜ ᱫᱚ ᱪᱮᱫ ᱪᱤᱠᱟᱹᱭ ᱦᱳᱭᱳᱜ ᱠᱟᱱᱟ?
ᱱᱤᱛᱚᱜ ᱫᱚ ᱪᱮᱫ ᱦᱚᱸ ᱵᱟᱝ ᱱᱚᱜᱼᱚᱭ ᱟᱭ ᱡᱟᱹᱯᱤᱫ ᱠᱷᱚᱱᱟᱜ ᱵᱮᱨᱮᱫ ᱦᱩᱭ ᱮᱱᱟ ᱵᱮᱨᱮᱫ ᱠᱟᱛᱮᱫ ᱵᱨᱟᱥ ᱵᱟᱲᱟ ᱠᱟᱛᱮᱫ ᱱᱚᱜᱼᱚᱭ ᱫᱩᱲᱩᱵ ᱦᱩᱭ ᱟᱠᱟᱱᱟ ᱱᱮᱛᱚᱜ ᱫᱚ ᱡᱟᱦᱟᱸ ᱵᱟᱝ ᱪᱤᱠᱟᱹ ᱦᱳᱭᱳᱜ ᱠᱟᱱᱟ᱾
ᱚ
ᱡᱚᱢ ᱠᱚᱫᱚ ᱟᱹᱣᱨᱤ ᱦᱳᱭᱳᱜᱼᱟ ᱵᱟᱝ ᱵᱟᱝ ᱡᱚᱢ ᱠᱚᱫᱚ ᱟᱹᱣᱨᱤ ᱦᱳᱭᱳᱜᱼᱟ᱾
ᱦᱚ
ᱟᱵᱮᱱ ᱵᱮᱱ ᱡᱚᱢ ᱠᱮᱜ-ᱟ ᱥᱮ
ᱦᱮᱸ ᱟᱹᱞᱤᱧ ᱫᱚ ᱵᱮᱨᱮᱫ ᱠᱟᱛᱮᱜ ᱵᱨᱟᱥ ᱵᱟᱲᱟ ᱠᱟᱛᱮᱜ ᱠᱤᱪᱷᱩ ᱠᱷᱚᱱ ᱯᱚᱨ ᱱᱟᱥᱮᱜ ᱠᱷᱟᱹᱱᱤᱠ ᱢᱟᱲᱟᱝ ᱜᱮ ᱮᱸ ᱠᱷᱟᱹᱡᱟᱹᱲᱤ ᱡᱚᱢ ᱦᱳᱭ ᱮᱱᱟ᱾
ᱟᱪᱪᱷᱟ᱾
ᱦᱮᱸ
ᱟᱪᱪᱷᱟ ᱪᱮᱫ ᱠᱚᱵᱮᱱ ᱪᱤᱠᱟᱹ ᱵᱟᱲᱟᱭᱮᱫᱟ ᱛᱟᱦᱚᱞᱮ?
ᱮᱠᱷᱚᱱ ᱫᱚ ᱦᱟᱸᱜ ᱚᱲᱟᱜ ᱨᱮᱜᱮ ᱚᱱᱠᱟ ᱠᱟᱹᱢᱤ ᱠᱚ ᱦᱟᱜ
ᱦᱩᱸ ᱠᱟᱹᱢᱤ ᱠᱚ ᱪᱮᱫ ᱠᱚ ᱦᱩᱭᱩᱜ ᱠᱟᱱᱟ?
ᱠᱟᱹᱢᱤ ᱠᱚᱫᱚ ᱚᱲᱟᱜ ᱠᱚᱨᱮᱱᱟᱜ ᱠᱟᱹᱢᱤ ᱫᱚ ᱚᱱᱟ ᱮᱠᱷᱚᱱ ᱫᱚ ᱦᱟᱸᱜ ᱚᱱᱟ ᱜᱩᱯᱤ ᱠᱚᱜᱮ ᱦᱟᱸᱜ ᱰᱟᱝᱨᱤ ᱢᱮᱨᱚᱢ ᱵᱷᱤᱰᱤ ᱠᱚᱜᱮ ᱜᱩᱯᱤ ᱵᱟᱲᱟᱭ ᱦᱩᱭᱩᱜ ᱠᱟᱱᱟ᱾ ᱚᱱᱠᱟ ᱮᱴᱟᱜ ᱠᱟᱹᱢᱤ ᱠᱚᱫᱚ ᱦᱟᱸᱜ ᱪᱟᱥ ᱠᱟᱹᱢᱤ ᱛᱚ ᱟᱹᱣᱨᱤ ᱟᱨᱟᱢᱵᱚᱜᱼᱟ
ᱚ ᱟᱪᱪᱷᱟ ᱟᱪᱪᱷᱟ
ᱦᱳᱭ
ᱟᱞᱮᱥᱮᱱ ᱫᱚ ᱪᱟᱥ ᱠᱟᱹᱢᱤ ᱫᱚ ᱮᱦᱚᱵ ᱟᱠᱟᱱ ᱛᱟᱞᱮᱭᱟ
ᱦᱩᱭ ᱪᱟᱥ ᱠᱟᱹᱢᱤ ᱢᱟᱱᱮ
ᱪᱟᱥ ᱠᱟᱹᱢᱤ ᱵᱚᱞᱛᱮ ᱨᱚᱦᱚᱭ ᱫᱚ ᱨᱚᱦᱚᱭ ᱫᱚ ᱵᱟᱝ ᱳᱭ ᱪᱟᱨᱟ ᱠᱚ ᱜᱤᱰᱤᱭᱮᱫᱼᱟ
ᱚ ᱟᱞᱮ ᱥᱮᱫ ᱦᱚᱸ ᱪᱟᱨᱟ ᱜᱤᱰᱤ ᱢᱟᱱᱮ ᱠᱤᱪᱷᱩ ᱫᱚ ᱦᱩᱭ ᱟᱠᱟᱱᱟ ᱟᱨ ᱠᱤᱪᱷᱩ ᱫᱚ ᱢᱟᱱᱮ ᱵᱟᱹᱠᱤ ᱦᱮᱱᱟᱜ ᱜᱮᱭᱟ
ᱚ ᱫᱟᱜ ᱜᱮᱛᱚ ᱚᱱᱠᱟ ᱵᱟᱭ ᱫᱟᱜ ᱮᱫᱟᱭ ᱦᱚᱞᱟ ᱢᱟᱸᱫᱷᱮᱨ ᱫᱚ ᱫᱚᱢᱮᱭ ᱫᱟᱜ ᱠᱮᱫᱟᱭ
ᱦᱮᱸ ᱟᱫᱚ ᱦᱚᱞᱟ ᱢᱫᱷᱮᱨ ᱜᱮ ᱱᱚᱛᱮ ᱦᱚᱸ ᱫᱟᱜ ᱫᱚᱭ ᱫᱟᱜ ᱠᱮᱫᱟ ᱦᱟᱸᱜ ᱟᱫᱚ ᱡᱟᱦᱟ ᱛᱟᱭᱚᱢ ᱛᱮ ᱦᱟᱸᱜ ᱵᱟᱠᱤ ᱛᱟᱦᱮᱸ ᱠᱟᱱᱟ ᱟᱫᱚ ᱚᱱᱟ ᱠᱚᱦᱚ ᱮᱨ ᱨᱮᱦᱚᱸ ᱟᱫᱚ ᱦᱟᱸᱜ ᱜᱟᱱᱚᱜᱼᱟ ᱟᱨᱠᱤ ᱡᱩᱛᱩᱜ-ᱟ ᱟᱨᱠᱤ
ᱦᱳᱭ ᱦᱳᱭ ᱟᱨ ᱵᱮᱥᱤ ᱫᱟᱜ ᱨᱮᱦᱚᱸ ᱛᱚ ᱥᱤ ᱵᱟᱝ ᱜᱟᱱᱚᱜ-ᱟ ᱥᱮ
ᱦᱮᱸ ᱵᱟᱝ ᱵᱟᱝ ᱵᱟᱝ ᱜᱟᱱ
ᱵᱮᱥᱤ ᱫᱟᱜ ᱞᱮᱠᱷᱟᱱ ᱟᱨᱚ ᱪᱟᱨᱟ ᱜᱤᱰᱤ ᱵᱟᱝ ᱠᱚ ᱫᱟᱲᱮᱭᱟᱜᱼᱟ
ᱦᱮᱸ ᱟᱫᱚ ᱵᱮᱥᱤ ᱫᱟᱜ ᱞᱮᱠᱷᱟᱡ ᱫᱚ ᱩᱱᱫᱚ ᱦᱟᱱᱮ ᱚᱱᱟ ᱞᱚᱥᱚᱫ ᱨᱮ ᱡᱟᱦᱟᱸ ᱠᱚ ᱟᱪᱷᱲᱟᱭ ᱫᱚ ᱩᱱᱫᱚ ᱚᱱᱟ ᱠᱚᱨᱟᱣ ᱦᱩᱭᱩᱜᱼᱟ ᱦᱮ
ᱚᱱᱠᱟ
ᱦᱮᱸ ᱟᱞᱮ ᱥᱮᱫ ᱦᱚᱸ ᱚᱱᱠᱟ ᱜᱷᱩᱴᱩᱣᱱᱟ ᱨᱚᱦᱚᱲ ᱨᱮᱜᱮ ᱮᱨ ᱦᱩᱭᱩᱜ ᱛᱟᱦᱮᱸᱱ ᱜᱮᱭᱟ ᱚᱱᱠᱟ ᱞᱚᱥᱚᱫ ᱠᱷᱮᱛ ᱨᱮᱫᱚ ᱠᱷᱩᱵ ᱠᱚᱢ ᱚᱱᱠᱟ ᱡᱩᱫᱤ ᱫᱚᱢᱮ ᱵᱷᱚᱨᱥᱟᱭ ᱠᱷᱟᱡ ᱫᱚ ᱩᱱᱫᱚ ᱡᱩᱫᱤ ᱜᱩᱴᱩ ᱨᱮ ᱨᱚᱦᱚᱲ ᱠᱷᱮᱛ ᱨᱮ ᱚᱱᱠᱟ ᱵᱟᱝ ᱡᱩᱛᱩᱜᱼᱟ ᱛᱟᱦᱚᱞᱮ ᱠᱷᱟᱱ ᱩᱱᱫᱚ ᱚᱱᱟ ᱞᱚᱥᱚᱫ ᱨᱮᱜᱮ ᱟᱪᱷᱲᱟᱭ ᱦᱩᱭᱩᱜ ᱛᱟᱦᱮᱱ
ᱢᱟᱱᱮ ᱤᱧ ᱠᱤᱪᱷᱩ ᱠᱤᱪᱷᱩ ᱡᱟᱭᱜᱟ ᱠᱚᱨᱮᱧ ᱧᱮᱞ ᱟᱠᱟᱫᱟ ᱦᱳᱭ ᱦᱮᱸ ᱥᱮ ᱢᱟᱱᱮ ᱪᱮᱫ ᱤᱧ ᱞᱟᱹᱭ ᱪᱮᱫ ᱚᱱᱟ ᱞᱚᱥᱚᱫ ᱨᱮᱜᱮ ᱠᱚ ᱤᱭᱟᱹᱭᱟᱠᱚ ᱪᱟᱨᱟᱭᱟᱠᱚ ᱢᱟᱱᱮ ᱞᱚᱥᱚᱫ ᱨᱮ ᱟᱨ ᱦᱳᱭ ᱦᱳᱭ ᱞᱚᱥᱚᱫ ᱠᱷᱮᱛ ᱨᱮᱜᱮᱜ ᱥᱚᱫ ᱞᱚᱥᱚᱫ ᱠᱷᱮᱛ ᱨᱮᱜᱮ ᱠᱚ ᱪᱟᱨᱟᱭᱟ ᱟᱨ ᱟᱞᱮᱥᱮᱱ ᱫᱚ ᱦᱩᱭᱩᱜ ᱠᱟᱱᱟ ᱞᱚᱥᱚᱫ ᱨᱮᱫᱚ ᱵᱟᱞᱮ ᱪᱟᱨᱟᱭ ᱜᱮᱭᱟ ᱟᱞᱮ ᱫᱚ ᱡᱟᱦᱟᱸ ᱠᱟᱹᱴᱤᱡ ᱥᱚᱠᱛᱚ ᱧᱚᱜ ᱛᱟᱦᱮᱱᱟ ᱞᱟᱵᱤᱫ ᱧᱚᱜ ᱦᱟᱥᱟ ᱠᱚ
ᱦᱮᱸ ᱦᱮᱸ ᱦᱮᱸᱦᱮᱸ
ᱱᱚᱨᱚᱢ ᱧᱚᱜ ᱛᱟᱦᱮᱱᱟ ᱚᱱᱠᱟᱱᱟᱜ ᱦᱟᱥᱟ ᱦᱟᱥᱟ ᱤᱭᱟᱹ ᱨᱮᱞᱮ ᱤᱭᱟᱹᱭᱟ ᱪᱟᱨᱟᱭᱞᱮ ᱟᱞᱮᱥᱮᱫ ᱫᱚ ᱢᱤᱫ ᱦᱮᱸ ᱢᱤᱫ ᱫᱷᱟᱣ ᱜᱮ ᱟᱞᱮᱥᱮᱫ ᱫᱚ ᱪᱟᱥ ᱫᱚ ᱦᱩᱭᱩᱜᱼᱟ
ᱟᱞᱮ ᱥᱮᱫ ᱦᱚᱸ ᱪᱟᱥ ᱫᱚ ᱢᱤᱫ ᱫᱷᱟᱣ ᱜᱮ ᱥᱮᱨᱢᱟ ᱨᱮᱭᱟᱜ
ᱦᱳᱭ ᱦᱳᱭ
ᱟᱨ ᱜᱷᱩᱴᱩ ᱨᱮᱜᱮ ᱮᱨ ᱦᱩᱭᱩᱜ ᱛᱟᱦᱮᱱᱟ ᱟᱨ ᱟᱨ ᱟᱞᱮ ᱫᱚ ᱚᱱᱠᱟ ᱫᱟᱜ ᱨᱮᱭᱟᱜ ᱚᱱᱠᱟ ᱥᱩᱵᱤᱫᱷᱟ ᱩᱱᱟᱹᱜ ᱵᱟᱹᱱᱩᱜᱼᱟ ᱡᱟ ᱥᱮᱨᱢᱟ ᱫᱟᱲᱮ ᱫᱟᱜ ᱛᱮᱜᱮ
ᱦᱩᱸ
ᱟᱨ ᱛᱟᱦᱚᱞᱮ ᱜᱚᱝᱠᱮ ᱚᱞᱟ ᱡᱟᱦᱟᱸ ᱦᱚᱞᱟ ᱢᱟᱫᱮᱞᱜ ᱯᱟᱨᱚᱢᱮᱱ ᱛᱟᱵᱚᱱᱟ ᱦᱩᱞ ᱢᱟᱦᱟᱸ ᱚ ᱚᱱᱛᱮ ᱪᱮᱫ ᱞᱮᱠᱟ ᱯᱮ ᱢᱟᱱᱟᱣ ᱠᱮᱫ ᱛᱟᱵᱚᱱᱟ
ᱱᱚᱛᱮ ᱫᱚ ᱢᱚᱡᱽ ᱜᱮ ᱢᱟᱱᱟ ᱦᱳᱭ ᱨᱤᱞᱤ ᱞᱮ ᱩᱰᱩᱠ ᱞᱮᱱᱟ
ᱦᱚᱸ
ᱟᱜᱼᱥᱟᱨ ᱠᱟᱹᱯᱤ ᱠᱚ ᱠᱟᱛᱮᱫ ᱦᱩᱸ
ᱦᱮᱸ ᱦᱮᱸ ᱮᱠᱫᱚᱢ ᱚᱱᱠᱟ ᱫᱚ ᱟᱨ ᱢᱟᱱᱮ ᱦᱚᱞᱟ ᱫᱚ ᱢᱟ ᱦᱩᱞ ᱢᱟᱦᱟ ᱨᱮ ᱵᱟᱭ ᱫᱟᱜ ᱠᱟᱜ ᱛᱟᱸᱦᱮᱱᱟ ᱦᱩᱞ ᱢᱟᱦᱟ ᱦᱤᱞᱳᱜ
ᱦᱮᱸ ᱫᱟᱜ ᱦᱚᱸ ᱫᱚᱢᱮ ᱫᱟᱜ ᱠᱮᱫ ᱜᱮ ᱫᱟᱜ ᱫᱟᱜ ᱛᱮᱜᱮ ᱮᱱᱦᱚᱸ ᱟᱸᱜ ᱟᱨ ᱠᱟᱹᱯᱤ ᱛᱮ ᱨᱮᱞᱤ ᱞᱮ ᱩᱰᱩᱠ ᱞᱮᱱᱟ
ᱦᱚᱸ
ᱫᱚᱢᱮ ᱫᱟᱜ ᱚᱠᱟ ᱦᱳᱭ ᱟᱛᱳ ᱟᱛᱳ ᱨᱮᱜᱮ ᱟᱹᱛᱩ ᱨᱮ ᱠᱞᱟᱵᱽ ᱢᱮᱱᱟᱜ ᱛᱟᱞᱮᱭᱟ ᱚᱱᱮ ᱠᱞᱟᱵᱽ ᱠᱷᱚᱡ ᱞᱮ ᱠᱚᱨᱟᱣ ᱜᱮᱭᱟ
ᱩᱦᱩᱸ
ᱦᱳᱭ ᱟᱯᱮ ᱟᱯᱮ ᱥᱮᱱ
ᱦᱮᱸ ᱟᱞᱮ ᱦᱚᱸ ᱦᱮᱸ ᱟᱞᱮ ᱦᱚᱸ ᱚᱱᱠᱟ ᱜᱮ ᱟᱹᱛᱩ ᱨᱮᱜᱮ ᱞᱮ ᱢᱟᱱᱟᱣ ᱛᱟᱸᱦᱮᱱᱟ ᱚᱱᱟ ᱠᱮᱞᱟᱵᱽ ᱠᱷᱚᱱᱟᱜ ᱜᱮ ᱠᱞᱟᱵᱽ ᱨᱮ
ᱟᱪᱪᱷᱟ
ᱚᱱᱠᱟ ᱢᱟᱱᱟᱣ ᱦᱩᱭᱮᱱ ᱜᱮᱭᱟ ᱨᱤᱞᱤ ᱠᱚ ᱦᱩᱭᱮᱱ ᱜᱮᱭᱟ ᱟᱨ ᱵᱟᱦᱟ ᱢᱟᱞᱟ ᱠᱚ ᱟᱨᱟᱣ ᱵᱟᱲᱟ ᱦᱩᱭ ᱱᱟ ᱟᱨ ᱚᱸᱰᱮ ᱢᱤᱫ ᱵᱟᱨ ᱠᱟᱛᱷᱟ ᱚᱸᱰᱮ ᱞᱟᱹᱭ ᱵᱟᱲᱟ ᱠᱮᱫᱟ ᱠᱚ ᱟᱫᱚ ᱚᱱᱠᱟ ᱜᱮ ᱜᱟᱭᱟᱱ ᱠᱚᱫᱚ ᱚᱱᱠᱟ ᱠᱚᱫᱚ ᱵᱟᱞᱮ ᱥᱟᱯᱲᱟᱣ ᱟᱠᱟᱫ ᱛᱟᱸᱦᱮᱱᱟ ᱡᱮᱢᱚᱱ ᱚᱸᱲᱦᱮ ᱞᱟᱹᱭ ᱠᱚ ᱜᱟᱭᱟᱱ ᱠᱚ ᱚᱱᱟ ᱠᱚᱫᱚ ᱵᱟᱝ ᱥᱟᱯᱲᱟᱣ ᱠᱟᱱ ᱛᱟᱸᱦᱮᱱᱟ
ᱚ ᱟᱞᱮ ᱴᱷᱮᱱ ᱫᱚ ᱥᱮᱛᱟᱜ ᱨᱮ ᱦᱩᱞ ᱢᱟᱦᱟ ᱦᱤᱞᱳᱜ ᱥᱮᱛᱟᱜ ᱨᱮ ᱢᱟᱱᱮ ᱟᱹᱰᱤ ᱥᱮᱛᱟᱜ ᱨᱮ ᱟᱹᱰᱤ ᱥᱮᱛᱟᱜ ᱨᱮ ᱯᱟᱸᱪ ᱠᱤᱞᱳᱢᱤᱴᱟᱨ ᱫᱟᱹᱲ ᱦᱩᱭ ᱱᱟ
ᱚ
ᱯᱟᱸᱪ ᱠᱤᱞᱳᱢᱤᱴᱟᱨ ᱫᱟᱹᱲ ᱠᱟᱛᱮᱫ ᱛᱟᱯᱚᱨᱮ ᱪᱤᱨ ᱚᱴᱟᱝ ᱦᱩᱭ ᱮᱱᱟ
ᱟᱸᱻ
ᱛᱚ, ᱚᱴᱟᱝ ᱠᱟᱛᱮ ᱛᱟᱨᱯᱚᱨᱮ ᱠᱤᱪᱷᱩ ᱮᱸᱻ ᱤᱭᱟᱹ ᱜᱟᱞᱢᱟᱨᱟᱣ ᱠᱚ ᱦᱩᱭ ᱠᱟᱛᱮᱫ ᱛᱟᱯᱚᱨᱮ ᱨᱮᱞᱤ ᱞᱮ ᱩᱰᱩᱠ ᱞᱮᱱᱟ
ᱟᱪᱪᱷᱟ
ᱦᱩᱸ ᱯᱟᱸᱪ ᱠᱤᱞᱳᱢᱤᱴᱟᱨ ᱠᱟᱹᱴᱤᱡ ᱫᱟᱹᱲ ᱵᱟᱲᱟ ᱫᱟᱹᱲ ᱦᱚᱪᱚ ᱦᱩᱭᱱᱟ ᱢᱟᱱᱮ ᱟᱹᱰᱤᱜᱟᱱ ᱦᱚᱲ ᱠᱚ ᱦᱮᱡ ᱞᱮᱱᱟ ᱠᱚ
ᱦᱚᱸ ᱦᱚᱸ ᱦᱚᱸ ᱟᱨ ᱛᱟᱦᱞᱮ ᱜᱚᱝᱠᱮ ᱚᱝᱠᱟ ᱟᱵᱚᱣᱟᱜ ᱡᱟᱦᱟᱸ ᱥᱮᱨᱣᱟ ᱨᱮᱭᱟᱜ ᱡᱟᱦᱟᱸ ᱦᱮᱱᱟᱜ ᱛᱟᱵᱚᱱᱟ ᱮᱸᱻ ᱵᱟᱦᱟ ᱥᱚᱦᱨᱟᱭ ᱠᱚ ᱢᱟᱜ ᱢᱚᱬᱮ ᱠᱚ ᱚᱱᱟ ᱠᱚ ᱢᱟᱱᱟᱣ ᱜᱮᱭᱟ ᱯᱮ
ᱦᱳᱭ ᱢᱟᱱᱟᱣ ᱜᱮᱭᱟ ᱞᱮ ᱱᱚᱛᱮ ᱫᱚ ᱫᱚᱢᱮ ᱡᱳᱨ ᱞᱮ ᱢᱟᱱᱟᱣᱟ
ᱚ, ᱟᱞᱮ ᱥᱮᱫ ᱦᱚᱸ ᱢᱟᱱᱟᱣ ᱫᱚ ᱢᱟᱱᱟᱣ ᱦᱩᱭᱩᱜ ᱜᱮᱭᱟ
ᱦᱳᱭ ᱦᱳᱭ ᱦᱮᱸ ᱱᱮᱛᱟᱨ ᱫᱚ ᱫᱤᱱ ᱫᱤᱱ ᱛᱮ ᱟᱫ ᱪᱟᱵᱟᱜ ᱠᱟᱱᱟ ᱛᱚ ᱱᱮᱛᱟᱨ ᱫᱤᱫᱤ ᱛᱟᱠᱚ
ᱦᱮᱸ ᱠᱤᱪᱷᱩ ᱠᱤᱪᱷᱩ ᱡᱟᱭᱜᱟ ᱨᱮ ᱧᱮᱞᱚᱜ ᱠᱟᱱᱟ ᱡᱮ ᱵᱟᱝ ᱠᱚ ᱵᱟᱝ ᱠᱚ ᱵᱟᱦᱟᱜ ᱠᱟᱱᱟ ᱥᱮ ᱵᱟᱝ ᱠᱚ ᱥᱚᱦᱨᱟᱭᱚᱜ ᱠᱟᱱᱟ ᱚᱱᱠᱟ ᱠᱤᱪᱷᱩ ᱠᱤ ᱠᱤᱪᱷᱩ ᱢᱤᱫ ᱵᱟᱨ ᱡᱟᱭᱜᱟ ᱨᱮ ᱧᱮᱞᱚᱜ ᱠᱟᱱᱟ
ᱧᱮᱞ ᱫᱚ ᱟᱹᱰᱤᱜᱟᱱ ᱡᱟᱭᱜᱟ ᱨᱮᱫᱚ ᱧᱮᱞᱚᱜ ᱠᱟᱱᱟ ᱱᱮᱛᱟᱨ ᱫᱚ ᱢᱟᱱᱮ ᱵᱟᱦᱟ ᱥᱚᱨᱦᱟᱭ ᱠᱟᱹᱴᱤᱡ ᱠᱚᱢ ᱦᱩᱭᱩᱜ ᱠᱟᱱᱟ
ᱦᱮᱸ ᱦᱮᱸ ᱮᱠᱫᱚᱢ
ᱚ ᱟᱯᱮ ᱥᱮᱱ ᱫᱚ ᱵᱟᱦᱟ ᱪᱮᱫ ᱞᱮᱠᱟ ᱯᱮ ᱢᱟᱱᱟᱣᱟ
ᱦᱮᱸ, ᱵᱟᱦᱟ ᱫᱚ ᱟᱞᱮ ᱫᱚ ᱯᱮ ᱢᱟᱦᱟᱟ ᱞᱮ ᱢᱟᱱᱟᱣᱟ ᱵᱟᱦᱟ ᱯᱮ ᱢᱟᱦᱟ ᱞᱮ ᱢᱟᱱᱟᱣ ᱜᱮᱭᱟ ᱯᱮ ᱢᱟᱦᱟ ᱩᱢ ᱥᱟᱹᱨᱫᱤ ᱟᱨ ᱵᱟᱥᱠᱮ
ᱦᱳᱭ ᱦᱳᱭ ᱱᱚᱛᱮ ᱦᱚᱸ ᱚᱱᱠᱟ ᱜᱮ
ᱦᱮᱸ, ᱩᱢ ᱢᱟᱦᱟ ᱦᱤᱞᱳᱜ ᱫᱚ ᱡᱮᱢᱚᱱ ᱟᱛᱳ ᱨᱮᱱ ᱰᱟᱺᱜᱩᱣᱟᱹ ᱠᱚᱲᱟ ᱠᱚ ᱡᱟᱦᱮᱨ ᱛᱮ ᱪᱟᱞᱟᱣ ᱠᱟᱛᱮ ᱡᱟᱦᱮᱨ ᱥᱟᱹᱲᱤᱢ ᱠᱚ ᱫᱟᱞᱚᱵ ᱦᱚᱴᱚ ᱠᱟᱜᱼᱟ ᱟᱨ ᱱᱚᱛᱮ ᱟᱹᱭᱩᱵ ᱥᱮᱡ ᱟᱭᱭᱩᱵ ᱥᱮᱫ ᱫᱚ ᱱᱟᱭᱠᱮ ᱨᱟᱪᱟᱨᱮ ᱵᱚᱸᱜᱟ ᱠᱚ ᱦᱤᱡᱩᱜᱼᱟ ᱟᱬᱜᱚᱣᱟᱚ ᱛᱟᱯᱚᱨᱮ ᱩᱱᱠᱩ ᱡᱟᱦᱮᱨ ᱛᱮᱠᱚ ᱪᱟᱞᱟᱜᱼᱟ ᱚᱸᱰᱮ
ᱦᱩᱸ
ᱟᱠᱚᱣᱟᱜ ᱚᱲᱟᱜ ᱫᱩᱣᱟᱹᱨ ᱠᱚᱠᱚ ᱧᱮᱞᱟ ᱨᱩᱩᱭᱟᱹᱲ ᱦᱮᱡ ᱠᱟᱛᱮ ᱪᱮᱫ ᱞᱮᱠᱟ ᱠᱚ ᱧᱮᱞ ᱟᱹᱜᱩ ᱠᱮᱫᱟ ᱚᱱᱟ ᱠᱚ ᱞᱟᱹᱭᱟ ᱟᱨ ᱥᱟᱶᱛᱮ ᱟᱹᱛᱚ ᱨᱮᱭᱟᱜ ᱥᱩᱠᱫᱩᱠ ᱠᱚ ᱠᱩᱞᱤ ᱠᱚᱣᱟ ᱟᱨ ᱟᱨ ᱫᱚᱥᱟᱨ ᱫᱤᱱ ᱤᱱ ᱦᱤᱞᱳᱜ ᱡᱟᱦᱟᱸ ᱥᱟᱹᱨᱫᱤ ᱢᱟᱦᱟ ᱦᱤᱞᱳᱜ ᱫᱚ ᱜᱚᱴ ᱡᱟᱦᱮᱸᱨ ᱨᱮ ᱯᱩᱡᱟᱹ ᱯᱟᱥᱟ ᱦᱩᱭᱩᱜᱼᱟ ᱟᱨ ᱛᱟᱨᱯᱚᱨᱮᱨ ᱫᱤᱱ ᱦᱤᱞᱳᱜ ᱵᱟᱥᱠᱮ ᱢᱟᱦᱟ ᱦᱤᱞᱳᱜ ᱫᱚ ᱫᱟᱜ ᱠᱚ ᱫᱩᱞ ᱡᱚᱱᱟᱜᱼᱟ ᱠᱚ ᱞᱟᱸᱫᱟ ᱜᱟᱱᱚᱜ ᱥᱟᱹᱜᱟᱹᱭ ᱦᱚᱲ
ᱟᱪᱪᱷᱟ ᱱᱚᱛᱮ ᱦᱚᱸ ᱢᱟᱱᱮ ᱟᱵᱤᱱ ᱡᱟᱦᱟᱸ ᱞᱮᱠᱟ ᱵᱤᱱ ᱞᱟᱹᱭ ᱠᱮᱫᱟ ᱱᱚᱛᱮ ᱦᱚᱸ ᱥᱮᱢ ᱚᱱᱠᱟ ᱜᱮ ᱦᱩᱭᱩᱜᱼᱟ
ᱦᱮᱸ
ᱱᱚᱛᱮ ᱨᱮ ᱦᱚᱸ ᱠᱚ ᱪᱟᱞᱟᱜᱼᱟ ᱠᱚᱲᱟ ᱜᱤᱫᱽᱨᱟᱹ ᱰᱟᱺᱜᱽᱣᱟᱹ ᱠᱚᱲᱟ ᱜᱤᱫᱟᱹᱨ ᱥᱟᱹᱲᱤᱢ ᱡᱟᱦᱮᱨ ᱥᱟᱹᱲᱤᱢ ᱫᱟᱵ ᱫᱟᱵ ᱠᱟᱛᱮ ᱠᱚ ᱦᱤᱡᱩᱜᱼᱟ ᱦᱮᱡ ᱠᱟᱛᱮ ᱧᱤᱼᱧᱤᱫᱟᱹ ᱜᱮ ᱱᱟᱭᱠᱮ ᱨᱟᱪᱟ ᱛᱮ ᱠᱚ ᱪᱟᱞᱟᱣ ᱠᱟᱛᱮᱫ ᱚᱸᱰᱮ ᱨᱩᱢ ᱵᱚᱸᱜᱟ ᱵᱚᱱ ᱰᱟᱠᱟᱣ ᱠᱚᱣᱟ ᱩᱱ ᱥᱚᱢᱚᱭ
ᱦᱳᱭ ᱦᱳᱭ
ᱚᱱᱠᱟᱱ ᱠᱚᱼᱠᱚ ᱪᱟᱞᱟᱜᱼᱟ ᱢᱟᱱᱮ ᱟᱞᱮᱭᱟᱜ ᱡᱟᱦᱮᱸᱨ ᱫᱚ ᱢᱟᱱᱮ ᱥᱟᱺᱜᱤᱧ ᱜᱮᱛᱟ ᱞᱮᱭᱟ ᱛᱚ
ᱦᱮᱸ ᱦᱮᱸ ᱟᱫᱚ ᱡᱚᱛᱚ ᱦᱚᱲᱟᱜ
ᱦᱮᱸ ᱦᱳᱭ ᱦᱳᱭ
ᱟᱞᱮ ᱫᱚ ᱡᱟᱦᱮᱸᱨ ᱫᱚ ᱵᱩᱨᱩ ᱵᱩᱨᱩ ᱜᱮ ᱯᱟᱲᱟᱜ ᱠᱟᱱᱟ ᱵᱩᱨᱩ ᱵᱩᱨᱩ ᱵᱷᱤᱛᱤᱨ ᱨᱮ ᱠᱟᱱ ᱛᱟᱞᱮᱭᱟ ᱚᱸᱰᱮ ᱠᱚ ᱪᱟᱞᱟᱜᱼᱟ ᱛᱟᱯᱚᱨᱮ ᱦᱤᱡᱩᱜ ᱠᱚ ᱦᱮᱡ ᱠᱟᱛᱮ ᱚᱱᱮ ᱡᱟᱦᱟᱸ ᱞᱮᱠᱟ ᱵᱤᱱ ᱞᱟᱹᱭ ᱠᱮᱫᱟ ᱚᱱᱟ ᱥᱩᱠ ᱫᱩᱠ ᱟᱠᱚ ᱠᱩᱞᱤ ᱵᱟᱲᱟ ᱚᱱᱠᱟ ᱜᱮ
ᱟᱨ ᱚᱱᱠᱟ ᱵᱟᱦᱟ ᱨᱮ ᱚᱱᱠᱟ ᱯᱮᱲᱟ ᱠᱚ ᱱᱮᱶᱛᱟ ᱦᱩᱭᱩᱜ ᱜᱮᱭᱟ ᱦᱮᱸ
ᱡᱮ ᱦᱤᱞᱳᱜ ᱵᱟᱥᱠᱮ ᱠᱟᱱ ᱛᱟᱵᱚᱱᱟ ᱮᱱᱦᱤᱞᱳᱜ ᱢᱟᱱᱮ ᱟᱵᱚ ᱫᱚ ᱫᱟᱜ ᱵᱚᱱ ᱫᱩᱞ ᱧᱚᱜᱚᱜᱼᱟ ᱛᱚ ᱟᱨ ᱠᱤᱪᱩ ᱠᱤᱪᱩ ᱡᱟᱭᱜᱟ ᱨᱮ ᱫᱚ ᱵᱮᱱ ᱧᱮᱞ ᱟᱠᱟᱜ ᱠᱚ ᱜᱮᱭᱟ ᱫᱚᱢᱮ ᱨᱚᱝ ᱠᱚ ᱞᱟᱜᱟᱣᱟ
ᱦᱮᱸ ᱦᱮᱸ ᱨᱚᱝ ᱠᱚ ᱞᱟᱜᱟᱣᱟ ᱟᱨ ᱠᱤᱪᱷᱩ ᱡᱟᱭᱜᱟ ᱨᱮᱫᱚ ᱚᱱᱠᱟ ᱦᱚᱸ ᱧᱮᱞᱚᱜᱼᱟ ᱡᱮ ᱦᱮᱸ ᱚᱱᱠᱟ ᱰᱤᱡᱮ ᱵᱚᱠ ᱵᱚᱠᱥ ᱠᱚᱠᱚ ᱟᱹᱜᱩᱣᱟᱠᱟ-ᱟ ᱟᱨ ᱚᱱᱠᱟ ᱠᱚ ᱨᱚᱝ ᱠᱚᱠᱚ ᱮᱱᱮᱡ ᱡᱚᱱᱚᱜ ᱠᱟᱱᱟ ᱫᱚᱢᱮ ᱠᱚ ᱮᱱᱮᱡ ᱠᱟᱱᱟ ᱵᱚᱠᱥ ᱛᱮ
ᱟᱪᱪᱷᱟ ᱱᱚᱣᱟ ᱠᱤ ᱱᱚᱣᱟ ᱵᱟᱨᱮ ᱛᱮᱜᱮ ᱱᱚᱣᱟ ᱠᱤ ᱵᱷᱟᱜᱮ ᱦᱩᱭᱩᱜ ᱠᱟᱱᱟ ᱥᱮ? ᱵᱟᱹᱲᱤᱡ ᱦᱩᱭᱩᱜ ᱠᱟᱱ ᱛᱟᱵᱚ
ᱵᱟᱝ ᱵᱟᱝ ᱱᱚᱣᱟ ᱫᱚ ᱵᱷᱟᱹᱜᱤ ᱩᱱ ᱦᱤᱞᱳᱜ ᱫᱚ ᱵᱚᱠᱥ ᱟᱜᱩ ᱫᱚ ᱵᱟᱭ ᱩᱪᱤᱛ ᱠᱟᱱᱟ ᱮᱱᱦᱤᱞᱚᱜ ᱫᱚ ᱵᱚᱠᱥ ᱫᱚ ᱵᱟᱝᱜᱮ ᱩᱪᱤᱛ ᱫᱚ ᱵᱟᱝ ᱠᱟᱱ ᱜᱮᱭᱟ ᱟᱫᱚ ᱚᱠᱟ ᱫᱤᱥᱚᱢ ᱨᱮ ᱚᱠᱟᱱᱞᱮᱠᱟ ᱪᱮᱫᱠᱟ ᱠᱚ ᱢᱚᱱᱮᱭᱮᱫ ᱛᱮ ᱵᱚᱠ ᱠᱚ ᱠᱚ ᱟᱹᱜᱩᱭᱮᱫᱼᱟ
ᱦᱳᱭ ᱱᱚᱱᱛᱮᱢ ᱟᱹᱞᱤᱧ ᱞᱤᱧ ᱢᱚᱱᱮᱭᱟ ᱡᱮ ᱵᱟᱝ ᱟᱵᱚ ᱫᱚ ᱵᱚᱠᱥ ᱢᱟᱭᱤᱠ ᱥᱮ ᱱᱚᱣᱟ ᱨᱚᱝ ᱵᱚᱱ ᱞᱟᱜᱟᱣᱟ ᱚᱱᱟ ᱠᱚᱫᱚ ᱵᱟᱝ ᱠᱟᱱ ᱛᱟᱵᱚᱱᱟ ᱟᱵᱚ ᱡᱩᱫᱤ ᱵᱚᱱ ᱨᱟᱹᱥᱠᱟᱹᱭᱟ ᱛᱟᱦᱚᱞᱮ ᱠᱷᱟᱱ ᱫᱚ ᱟᱵᱚ ᱛᱩᱢᱫᱟᱹᱜ ᱴᱟᱢᱟᱠ ᱵᱚᱱ ᱩᱰᱩᱠ ᱢᱟ ᱛᱩᱢᱫᱟᱹᱜ ᱴᱟᱢᱟᱠ ᱩᱰᱩᱠ ᱠᱟᱛᱮ ᱜᱮ ᱵᱚᱱ ᱨᱟᱹᱥᱠᱟᱹᱭ ᱢᱟ
ᱦᱮᱸᱦᱮᱸ ᱮᱠᱫᱚᱢ ᱮᱠᱟ
ᱟᱹᱞᱤᱧ ᱞᱤᱧ ᱫᱤᱥᱟᱹᱭᱟ ᱦᱮᱸ ᱢᱟᱜᱽᱢᱚᱬᱮ ᱫᱚ ᱢᱟᱱᱟᱣ ᱜᱮᱭᱟ ᱞᱮ ᱢᱟᱜᱽᱢᱚᱬᱮ ᱦᱚᱸ ᱢᱟᱜ ᱢᱚᱬᱮ ᱠᱚ ᱢᱟᱱᱟᱣ ᱜᱤᱭᱟ ᱞᱮ
ᱢᱟᱜ ᱢᱚᱬᱮ ᱫᱚ ᱚᱠᱟ ᱥᱚᱢᱚᱭ ᱯᱮ ᱚᱱᱠᱟ ᱯᱮ ᱢᱟᱱᱟᱣ ᱜᱮᱭᱟ?
ᱢᱟ ᱢᱟᱡᱽ ᱫᱚ ᱱᱩᱭ ᱱᱚᱜ-ᱚᱭ ᱱᱮᱛᱟᱨ ᱜᱮ ᱱᱚᱣᱟ. ᱭ ᱦᱩᱭᱩᱜ-ᱟ ᱯᱟᱨᱚᱢᱮᱱ ᱛᱟᱞᱮᱭᱟ ᱛᱚ ᱢᱟᱜ ᱢᱚᱬᱮ ᱯᱚᱨᱮ ᱛᱤᱥ ᱛᱟᱹᱨᱤᱠᱷ ᱵᱟᱹᱞᱤᱧ ᱩᱭᱦᱟᱹᱨᱮᱜᱼᱟ ᱦᱟᱸᱜ ᱾
ᱦᱳᱭ ᱟᱨᱠᱤ ᱚᱱᱟ ᱫᱚ ᱦᱮᱸ ᱯᱟᱨᱚᱢ ᱠᱟᱱ ᱠᱤᱪᱷᱩ ᱢᱟᱲᱟᱝ ᱜᱮ, ᱦᱮᱸ ᱯᱨᱟᱭ ᱡᱟᱭᱜᱟ ᱨᱮᱜᱮ, ᱚᱱᱟ ᱠᱤᱪᱷᱩ ᱫᱤᱱ ᱢᱟᱲᱟᱝ ᱜᱮ ᱯᱟᱨᱚᱢ ᱠᱟᱱᱟ ᱜᱚᱴᱟ ᱜᱮ ᱟᱸᱡᱚᱢ ᱵᱟᱲᱟ ᱦᱩᱭᱱᱟ ᱡᱮ ᱢᱟᱜ ᱢᱚᱬᱮᱜ ᱠᱟᱱᱟ ᱠᱚ ᱚᱸᱰᱮ,
ᱱᱮᱛᱟᱨ ᱫᱚ ᱡᱚᱛᱚ ᱡᱟᱭᱜᱟ ᱨᱮᱜᱮ ᱢᱟᱜ ᱢᱚᱬᱮ ᱦᱩᱭᱩᱜ ᱠᱟᱱᱟ ᱜᱚᱴᱟ ᱜᱮ ᱩᱱ ᱥᱚᱢᱚᱭ ᱫᱚ ᱵᱟᱝ ᱦᱩᱭ ᱵᱟᱲᱟᱜ ᱠᱟᱱ ᱛᱟᱸᱦᱮᱱ ᱠᱤᱪᱷᱩ ᱠᱤᱪᱷᱩ ᱡᱟᱭᱜᱟᱛᱮ ᱦᱩᱭᱩᱜ ᱠᱟᱱ ᱛᱟᱦᱮᱸᱱ ᱦᱩᱸ
ᱦᱮᱸ
ᱦᱮᱸ
ᱟᱨ ᱥᱚᱨᱦᱟᱭ ᱫᱚ ᱛᱤᱱ ᱫᱤᱱ ᱯᱮ ᱢᱟᱱᱟᱣ ᱜᱮᱭᱟ?
ᱥᱚᱨᱦᱟᱭ
ᱦᱳᱭ
ᱥᱚᱨᱦᱟᱭ ᱢᱟᱱᱟᱣ ᱜᱮᱭᱟᱞᱮ ᱾ ᱯᱮ ᱯᱮ ᱯᱮ ᱫᱤᱱ,
ᱟᱪᱪᱷᱟ ᱟᱨ ᱥᱚᱨᱦᱟᱭ ᱨᱮ ᱚᱱᱠᱟ ᱢᱟᱱᱮ ᱯᱮᱲᱟ ᱠᱚ ᱱᱮᱶᱛᱟ ᱠᱚ ᱦᱩᱭᱩᱜ ᱜᱮᱭᱟ?
ᱦᱳᱭ ᱦᱳᱭ
ᱦᱮᱸ ᱟᱫᱚ ᱯᱮᱲᱟ ᱦᱚᱸ ᱥᱚᱨᱦᱟᱭ ᱫᱚ ᱠᱚᱲᱟᱭ ᱠᱚᱫᱚ ᱱᱮᱣᱛᱟ ᱜᱮ ᱦᱩᱭᱩᱜ ᱜᱮᱭᱟ ᱟᱞᱮ ᱥᱮᱫ ᱦᱚᱸ ᱯᱩᱱ ᱡᱟᱦᱟᱸᱭ ᱚᱲᱟᱜ ᱨᱮ ᱡᱮᱢᱚᱱ ᱦᱟᱸᱠ ᱠᱩᱲᱤ ᱜᱤᱫᱽᱨᱟᱹ ᱠᱚᱵᱚᱱ ᱡᱟᱦᱟᱸᱭ ᱠᱚᱵᱚᱱ ᱜᱚᱝ ᱟᱠᱟᱫ ᱠᱚᱣᱟ ᱩᱱᱠᱩ ᱠᱚ ᱞᱟᱹᱭ ᱥᱚᱨᱦᱟᱭ ᱨᱮᱫᱚ ᱩᱱᱠᱩ ᱵᱟᱝ ᱠᱚᱠᱚ ᱞᱟᱹᱭ ᱟᱠᱚᱣᱟ ᱡᱮ ᱩᱱᱠᱩ ᱠᱚ ᱦᱤᱡᱩᱜᱼᱟ, ᱟᱨᱠᱤ ᱩᱱᱠᱩᱜ ᱜᱮ
ᱦᱳᱭ
ᱥᱚᱨᱦᱟᱭ ᱨᱮᱫᱚ
ᱦᱩᱸ
ᱟᱨ ᱜᱚᱢᱠᱮ ᱤᱭᱟᱹ ᱫᱟᱸᱥᱟᱭ ᱫᱟᱬᱟᱱ ᱯᱮ ᱪᱟᱞᱟᱣ ᱟᱹᱜᱩᱭᱟ ᱥᱮ ᱵᱟᱝ ᱚᱱᱠᱟ ᱟᱯᱮ ᱥᱮᱫ ᱛᱮᱠᱚ ᱪᱟᱞᱟᱜ ᱟᱥᱮ ᱵᱟᱝ?
ᱦᱳᱭ ᱦᱳᱭ ᱫᱟᱸᱥᱟᱭ ᱫᱟᱬᱟᱱ ᱪᱟᱞᱟᱜ ᱜᱮ ᱦᱩᱭᱩᱜᱼᱟ ᱾
ᱚ ᱦᱮᱸ ᱚᱱᱟ ᱠᱚᱦᱚᱸ ᱟᱞᱮ ᱥᱮᱫ ᱦᱚᱸ ᱪᱟᱞᱟᱜ ᱜᱮᱭᱟ ᱠᱚ ᱾